ᱦᱮᱞᱳ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱜᱚᱝᱠᱮ, ᱨᱚᱲ ᱟᱸᱡᱚᱢᱚᱜ ᱠᱟᱱᱟ ᱛᱚ ᱴᱷᱤᱠ ᱴᱷᱟᱠ?
ᱦᱳᱭ ᱴᱷᱤᱠ ᱴᱷᱟᱠ ᱜᱮ᱾
ᱚ ᱟᱵᱮᱱᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱪᱪᱷᱟ ᱪᱮᱜ ᱠᱚ ᱪᱮᱠᱟ ᱵᱟᱲᱟ ᱦᱩᱭᱩᱜ ᱠᱟᱱᱟ?
ᱪᱤᱠᱟᱭᱮᱫ ᱛᱮ?
ᱟᱹᱞᱤᱧ ᱦᱳ ᱞᱟᱹᱭᱫᱟᱹᱞᱤᱧ ᱡᱮ ᱦᱚᱜ-ᱚᱭ ᱛᱚ ᱱᱤᱛᱳᱜ ᱩᱸ ᱠᱷᱮᱛ ᱠᱚᱥᱮᱪ ᱪᱟᱞᱟᱜ ᱦᱩᱭᱩᱜ ᱞᱟᱹᱜᱤᱫ, ᱛᱟᱦᱞᱮ ᱟᱵᱮᱱ ᱫᱚ, ᱪᱮᱜ ᱞᱮᱠᱟ ᱵᱮᱥ ᱵᱟᱲᱟ ᱜᱮ?
ᱦᱮᱸ ᱵᱮᱥ ᱵᱟᱲᱟ ᱜᱮ᱾
ᱪᱷᱟ ᱫᱟᱜ ᱡᱟᱹᱲᱤ ᱠᱚ ᱟᱹᱞᱤᱧ ᱦᱚᱸ ᱵᱮᱥ ᱵᱟᱲᱟ ᱜᱮᱭᱟ, ᱫᱟᱜ ᱡᱟᱹᱲᱤ ᱫᱚ ᱪᱮᱫ ᱛᱤᱱᱟᱹᱜ ᱥᱟᱺᱜᱤᱧ ᱪᱟᱞᱟᱣᱮᱱ ᱛᱟᱵᱚᱱᱟ?
ᱫᱟᱜ ᱡᱟᱹᱲᱤ ᱦᱟᱸᱜ ᱚᱝᱠᱟ ᱫᱚᱢᱮ ᱫᱚ ᱵᱟᱭ ᱫᱟᱜ ᱠᱟᱫᱟᱭ, ᱵᱟᱹᱭᱦᱟᱹᱲ ᱛᱮᱜ ᱞᱟᱜᱟᱣ ᱟᱠᱟᱱᱟ ᱵᱟᱹᱫ ᱥᱮᱫ ᱫᱚ ᱦᱩᱲᱩ ᱫᱚ ᱟᱣᱨᱤ ᱞᱮ ᱤᱭᱟᱹ ᱫᱟᱜ ᱫᱚ ᱟᱹᱣᱨᱤ ᱞᱟᱜᱟ-ᱟ᱾ ᱚᱱᱟ ᱵᱟᱹᱭᱦᱟᱹᱲ ᱜᱮᱞᱮ ᱨᱚᱦᱚᱭ ᱫᱟ ᱦᱩᱸ᱾
ᱱᱚᱝᱠᱟ ᱵᱚᱞᱮ ᱡᱟᱹᱥᱛᱤ ᱫᱚ ᱵᱟᱝ ᱮ ᱫᱟᱜ ᱠᱟᱫᱟ ᱱᱚᱝᱠᱟ ᱦᱟᱞᱠᱟ ᱜᱮ ᱦᱚᱳᱭᱥᱮᱜ?
ᱦᱮᱸ ᱦᱮᱸ ᱦᱟᱞᱠᱟ ᱜᱮ ᱫᱟᱜ ᱠᱟᱫᱟᱭ᱾
ᱱᱚᱛᱮ ᱦᱚᱸ ᱜᱚᱝᱠᱮ ᱚᱝᱠᱟ ᱜᱮ, ᱟᱫᱚ ᱱᱚᱛᱮ ᱫᱚ ᱦᱚᱜ ᱚᱭ ᱦᱚᱞᱟ ᱢᱟᱸᱫᱷᱮᱨ ᱠᱷᱚᱡ ᱫᱚ ᱠᱤᱪᱷᱩᱴᱟᱜ ᱫᱚ ᱰᱷᱤᱨ ᱧᱚᱜ ᱫᱟᱜ ᱠᱟᱜ ᱛᱚ ᱚᱱᱮ ᱮᱠᱫᱚᱢ ᱡᱟᱹᱥᱛᱤ ᱧᱚᱜ ᱫᱟᱜ ᱠᱟᱫᱟ ᱦᱟᱸᱜ᱾
ᱦᱮᱸ ᱦᱮᱸ ᱟ ᱛᱟᱦᱞᱮ ᱪᱟᱥ ᱠᱚᱫᱚ ᱯᱩᱨᱟᱹᱣ ᱦᱮᱸ ᱫᱷᱩᱨᱟᱹᱣ ᱠᱟᱱᱟᱞᱮ᱾
ᱟᱞᱮ ᱦᱚᱸ ᱱᱚᱛᱮ ᱫᱚ ᱡᱚᱛᱚ ᱞᱮᱠᱟ ᱠᱚ ᱨᱚᱦᱚᱭ ᱯᱩᱨᱟᱹᱣ ᱠᱟᱫᱟ ᱱᱚᱝᱠᱟ ᱵᱟᱹᱭᱦᱟᱹᱲ ᱠᱚᱨᱮ ᱤᱭᱟᱹ ᱠᱚᱨᱮ ᱡᱚᱛᱚᱜ ᱠᱚ,
ᱟᱞᱮ ᱫᱚ
ᱨᱟᱠᱟᱵ ᱪᱟᱵᱟᱣ ᱠᱟᱱᱟ ᱱᱚᱜ-ᱚ ᱱᱚᱝᱠᱟᱠᱟᱱ ᱫᱚ ᱦᱟᱸᱜ ᱟᱪᱪᱷᱟ ᱟᱪᱪᱷᱟ ᱚ ᱞᱟᱹᱭᱫᱤᱧ ᱡᱩᱫᱤ ᱯᱚᱨᱮᱛᱮ ᱵᱟᱭ ᱫᱟᱜ ᱟᱵᱚᱱᱟ ᱛᱟᱞᱦᱮ ᱠᱷᱟᱱ ᱫᱚ ᱦᱟᱸᱜ ᱟᱨᱚ ᱜᱳ ᱡᱟᱹᱥᱛᱤ ᱵᱚᱱ ᱟᱠᱟᱞ ᱩᱛᱟᱹᱨᱚᱜ-ᱟ ᱮᱠᱫᱚᱢ ᱱᱚᱝᱠᱟ ᱨᱮᱫᱚ ᱟᱵᱩᱣᱟᱜ ᱵᱟᱨ ᱵᱷᱤᱛᱟᱹᱨ ᱵᱟᱨ ᱵᱤᱛᱛᱟᱹ ᱨᱮᱱᱟᱜ ᱞᱟᱡ ᱨᱮᱱᱟᱜ ᱦᱚᱸ ᱠᱳᱱᱳ ᱠᱟᱡᱽ ᱨᱮ ᱵᱟᱭ ᱮᱢ ᱛᱟᱵᱚᱱᱟ ᱦᱳᱭ ᱥᱮ᱾
ᱵᱟᱭ ᱮᱢ ᱛᱟᱵᱚᱱᱟ ᱦᱮᱸ,
ᱚᱱᱟᱜᱮ ᱞᱟᱹᱭ ᱦᱩᱭᱩᱜ ᱠᱟᱱᱟ ᱡᱮ ᱫᱟᱜ ᱵᱟᱲᱟᱭ ᱠᱷᱟᱡ ᱛᱤᱦᱤᱧ ᱜᱟᱯᱟ ᱡᱩᱫᱤ ᱮᱠᱴᱩ ᱡᱟᱥ ᱛᱤᱦᱤᱧᱮ ᱫᱟᱜ-ᱟ ᱛᱟᱦᱞᱮ
ᱦᱩᱸ
ᱵᱟᱹᱫᱽ ᱠᱚᱨᱮ ᱵᱟᱹᱭ ᱦᱟᱹᱲ ᱠᱚᱨᱮ ᱦᱚᱸ ᱫᱚᱢᱮ ᱡᱟᱹᱥᱛᱤ ᱵᱚᱱ ᱨᱚᱦᱚᱭᱟ ᱦᱳᱭ ᱱᱚᱛᱮ ᱫᱚ ᱵᱟᱹᱭ ᱯᱤᱛ ᱞᱮᱠᱟ ᱠᱚ ᱨᱚᱦᱚᱭ ᱯᱩᱨᱟᱹᱣ ᱠᱟᱫᱟ᱾
ᱚ᱾
ᱦᱳᱭ ᱢᱟ ᱞᱟᱹᱭᱵᱮᱱ᱾
ᱟᱞᱮ ᱫᱚ ᱡᱟᱦᱟᱸ ᱜᱟᱰᱟ ᱫᱷᱟᱨᱮ ᱧᱚᱜ ᱚᱱᱟ ᱵᱟᱹᱫ ᱜᱮ ᱵᱟᱹᱭᱦᱟᱹᱲ ᱜᱮ ᱞᱟᱜᱟᱣ ᱠᱟᱱᱟ᱾ ᱛᱟᱨᱦᱚᱛᱮ ᱚᱱᱠᱟᱱ ᱵᱟᱹᱭᱦᱟᱹᱲ ᱮᱴᱟᱜ ᱵᱟᱹᱭᱦᱟᱹᱲ ᱫᱚ ᱵᱟᱝ ᱞᱟᱜᱟᱣ ᱟᱞᱮ ᱥᱮᱫ ᱫᱚ ᱟᱯᱮ ᱠᱷᱚᱡ ᱫᱚ ᱠᱚᱢ ᱜᱮᱭᱟ ᱫᱟᱜ ᱫᱚ᱾ ᱦᱩᱸ᱾
ᱟᱪᱪᱷᱟ ᱜᱚᱝᱠᱮ᱾ ᱠᱮ ᱛᱟᱦᱚᱞᱮ ᱛᱤᱱᱟᱹᱜ ᱱᱚᱝᱠᱟ ᱪᱮᱫᱠᱟ ᱯᱮ ᱪᱟᱥ ᱛᱟᱦᱮᱱᱟ ᱱᱚᱝᱠᱟ ᱵᱚᱪᱷᱚᱨ ᱨᱮ ᱛᱤᱱᱟᱹᱜ ᱪᱷᱚᱴ?
ᱟᱞᱮ ᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥᱟ᱾ ᱦᱮᱞᱳ᱾
ᱦᱮᱞᱳ᱾
ᱦᱮᱞᱳ᱾ ᱢᱮᱱᱫᱟᱞᱤᱧ ᱜᱚᱝᱠᱮ ᱟᱞᱮ ᱫᱚ ᱢᱤᱫ ᱫᱷᱟᱣ ᱜᱮᱞᱮ ᱪᱟᱥᱟ ᱵᱚᱪᱷᱚᱨ ᱨᱮ᱾ ᱦᱮᱸ ᱦᱮᱸ ᱢᱤᱫ ᱪᱷᱚᱴ ᱜᱮ᱾ ᱟᱯᱮ ᱫᱚ?
ᱟᱞᱮ ᱜᱚᱝᱠᱮᱸ ᱦᱚᱸᱜ-ᱚᱭ ᱢᱤᱫ ᱪᱷᱚᱴ ᱜᱮ ᱟᱨ ᱵᱟᱫ ᱵᱟᱹᱠᱤ ᱫᱚ ᱦᱚᱸᱜ-ᱚᱭ ᱩᱛᱩ ᱠᱚᱢᱟ ᱢᱮᱱᱟᱜ ᱜᱮ ᱦᱟᱱᱟ ᱱᱟᱣᱟ᱾ ᱦᱟᱹᱵᱤ ᱡᱟᱹᱵᱤ ᱵᱚᱦᱩ ᱠᱤᱪᱷᱩ ᱞᱮᱠᱟ ᱢᱮᱱᱟᱜ ᱟᱠᱟᱫ ᱜᱮᱭᱟ ᱚᱱᱟ ᱠᱚᱫᱚ᱾
ᱟᱞᱮ ᱦᱚᱸ ᱚᱱᱠᱟ ᱦᱩᱲᱩ ᱫᱚ ᱦᱟᱸᱜ ᱢᱤᱫ ᱫᱷᱟᱣ ᱜᱮᱞᱮ ᱪᱟᱥᱟ᱾
ᱡᱮᱢᱚᱱ ᱢᱚᱱᱮ ᱠᱟᱜ ᱵᱮᱱ ᱱᱚᱜᱼᱚᱭ ᱠᱚ ᱦᱮᱱᱟᱜ ᱟᱠᱟᱜ ᱜᱮᱭᱟ ᱥᱚᱵᱽᱡᱤ ᱞᱟᱹᱭᱟᱠᱚ ᱛᱟᱦᱚᱞᱮ ᱜᱚᱝᱠᱮ ᱞᱟᱹᱭ ᱫᱟᱞᱤᱧ ᱡᱮ ᱮᱠᱷᱚᱱ ᱫᱚ ᱪᱮᱫ ᱞᱮᱠᱟ ᱢᱟᱱᱮ ᱦᱩᱲᱩ ᱢᱟᱱᱮ ᱵᱟᱲᱜᱮ ᱠᱚᱨᱮ ᱡᱟᱦᱟᱱᱟᱜ ᱠᱚ ᱵᱟᱯᱮ ᱮᱨ ᱠᱟᱫ ᱛᱟᱦᱮᱱ ᱜᱮᱭᱟ ᱡᱚᱱᱰᱨᱟ ᱠᱚ ᱡᱟᱹᱩ ᱛᱚ ᱡᱟᱦᱟᱸ ᱠᱚ?
ᱦᱮᱸ ᱚᱱᱟ ᱮᱠᱷᱚᱱ ᱮᱨ ᱠᱟᱜ ᱜᱮᱭᱟᱞᱮ᱾ ᱮᱨ ᱠᱟᱜ ᱜᱮᱭᱟᱞᱮ ᱡᱚᱱᱰᱨᱟ ᱜᱷᱟᱸᱜᱽᱨᱟ ᱠᱚ᱾ ᱦᱩᱸ᱾
ᱟᱪᱪᱷᱟ ᱢᱟᱱᱮ ᱦᱟᱸᱜ ᱚᱱᱟ ᱠᱚ ᱨᱚᱦᱚᱭ ᱞᱮᱠᱷᱟᱡ ᱫᱚ ᱢᱟᱱᱮ ᱪᱮᱫ ᱞᱮᱠᱟ ᱚᱱᱟ ᱫᱚ ᱛᱚ ᱟᱹᱠᱷᱨᱤᱧ ᱟᱯᱮᱥᱮ ᱪᱮᱫ ᱞᱮᱠᱟ ᱚᱱᱟᱫᱚ ᱥᱩ-ᱥᱩᱫᱩ ᱡᱚᱢ ᱞᱟᱹᱜᱤᱫ ᱜᱮ?
ᱚᱱᱟᱫᱚ ᱡᱚᱢ ᱞᱟᱹᱜᱤᱫ ᱜᱮ ᱡᱚᱱᱰᱨᱟ ᱠᱚᱫᱚ, ᱩᱱᱟᱹᱜ ᱜᱟᱱ ᱫᱚ ᱵᱟᱝᱞᱮ ᱪᱟᱥᱟ᱾ ᱟᱨ ᱩᱛᱩ ᱠᱚᱫᱚ ᱪᱟᱥ ᱫᱚ ᱟᱹᱠᱷᱨᱤᱧ ᱞᱟᱹᱜᱤᱫ ᱜᱮᱞᱮ ᱡᱟᱥᱟ ᱩᱛᱩ ᱠᱚᱫᱚ᱾ ᱡᱮᱢᱚᱱ ᱵᱮᱸᱜᱟᱲ᱾ ᱠᱚ ᱵᱤᱞᱟᱛᱤ ᱠᱚ, ᱩᱸᱢ ᱦᱚᱛᱚᱫ ᱠᱚ, ᱠᱚᱸᱰᱷᱟ ᱠᱚ, ᱚᱱᱟ ᱫᱚ ᱟᱠᱷᱨᱤᱧ ᱠᱚ ᱞᱟᱹᱜᱤᱫ ᱜᱮ᱾
ᱟᱪᱷᱟ ᱟᱨ ᱱᱚᱣᱟ ᱤᱭᱟᱹ ᱠᱚᱫᱚ ᱵᱟᱝ ᱦᱳᱭ ᱥᱮ ᱪᱮᱫ ᱡᱚᱸᱰᱨᱟ ᱠᱚᱫᱚ ᱵᱟᱝᱟ?
ᱡᱚᱱᱰᱨᱟ ᱠᱚᱫᱚ ᱚᱲᱟᱜ ᱡᱚᱢ ᱞᱟᱹᱜᱤᱫ ᱛᱮ᱾
ᱟᱪᱷᱟ ᱟᱪᱪᱷᱟ᱾
ᱟᱯᱮ ᱫᱚ ᱰᱷᱮᱨ ᱜᱮᱯᱮ ᱪᱟᱥᱟ ᱚᱱᱟ ᱠᱚ?
ᱦᱳᱭ ᱨᱚ ᱜᱚᱝᱠᱮ ᱟᱞᱮ ᱫᱚ ᱰᱷᱮᱨ ᱜᱮᱭᱟ ᱟᱹᱰᱤ ᱡᱟᱹᱥᱛᱤ ᱜᱟᱱ ᱡᱟᱦᱟᱱᱟᱜ ᱡᱤᱱᱤᱥ ᱜᱮᱢ ᱛᱚ ᱟᱹᱰᱤ ᱡᱟᱹᱥᱛᱤ ᱨᱮᱱᱟᱜ ᱜᱮ ᱚᱱᱟ ᱠᱚᱫᱚ ᱟᱠᱷᱨᱤᱧ ᱜᱟᱱᱚᱜ ᱛᱮ ᱱᱚᱛᱮ ᱫᱚᱠᱚ ᱪᱟᱥ ᱛᱟᱦᱮᱱ ᱜᱮᱭᱟ᱾ ᱜᱟᱹᱰᱤ ᱵᱚᱞᱚᱱ ᱛᱟᱦᱮᱱᱟ ᱜᱚᱝᱠᱮ ᱱᱚᱸᱰᱮ ᱫᱚ ᱱᱚᱝᱠᱟ ᱡᱟᱦᱟᱸ ᱚᱝᱠᱟ ᱦᱟᱴ ᱠᱚᱠᱚ ᱤᱫᱤᱭᱟᱤᱭᱟ ᱥᱮ ᱛᱮᱢᱚᱱ ᱫᱚ ᱵᱟᱝ᱾ ᱱᱚᱱᱛᱮ ᱫᱚ ᱜᱟᱹᱰᱤ ᱵᱚᱞᱚᱱ ᱛᱟᱦᱮᱱᱟ ᱳᱭ ᱯᱟᱸᱪ-ᱪᱷᱚ ᱡᱚᱱ ᱚᱲᱟᱜ ᱛᱮ ᱚᱱᱠᱟ ᱜᱟᱹᱰᱤ ᱵᱚᱞᱚᱱᱟ ᱦᱚᱸ ᱢᱤᱫᱴᱮᱡ ᱪᱷᱴᱳ ᱦᱟᱹᱛᱤ ᱜᱟᱹᱰᱤ ᱚᱱᱟ ᱠᱚᱫᱚ ᱵᱮᱱ ᱧᱮᱞ ᱠᱟᱜ ᱜᱮᱭᱟ᱾ ᱚᱱᱟ ᱦᱚᱸ ᱵᱚᱞᱚᱱ ᱛᱟᱦᱮᱱᱟ ᱟᱨ ᱛᱟᱦᱚᱞᱮ ᱚᱱᱟ ᱠᱚᱨᱮᱜ ᱚᱱᱟ ᱚᱱᱟ ᱠᱚᱛᱮ ᱜᱮ ᱡᱚᱛᱚ ᱦᱚᱲ ᱠᱚ ᱥᱟᱵ ᱠᱟᱜ ᱢᱮ ᱡᱩᱫᱤ ᱢᱚᱬᱮ ᱡᱚᱱ ᱛᱮᱢ ᱜᱟᱛᱮᱭᱱᱟ ᱛᱟᱦᱞᱮ ᱚᱱᱟ ᱢᱚᱬᱮ ᱡᱟᱜ ᱢᱚᱬᱮ ᱡᱚᱱ ᱦᱚᱲᱟᱜ ᱚᱱᱟ ᱠᱚᱠᱚ ᱤᱭᱟᱹᱭᱟ᱾ ᱛᱟᱯᱚᱨ ᱚᱱᱟ ᱠᱚ ᱞᱟᱫᱤ ᱠᱟᱛᱮᱫ ᱵᱟᱥ ᱯᱟᱸᱪ ᱡᱚᱱ ᱛᱮ ᱛᱤᱱᱟᱹᱜ ᱜᱟᱱ ᱚᱠᱚᱭ ᱠᱚᱣᱟᱜ ᱛᱤᱱᱟᱹᱜ ᱜᱟᱱ ᱦᱩᱭᱩᱜ ᱠᱟᱱᱟ ᱚᱸᱰᱮ ᱠᱚ ᱳᱡᱚᱱ ᱠᱮᱫ ᱜᱮ ᱚᱱᱠᱟ ᱠᱟᱛᱮ ᱜᱮ ᱤᱫᱤ ᱤᱫᱤ ᱫᱚ᱾
ᱚᱸ ᱦᱩ᱾ᱸ ᱟᱞᱮ ᱫᱚ ᱚᱱᱠᱟ ᱫᱚ ᱥᱩᱵᱤᱫ ᱪᱮ ᱵᱮᱱ ᱢᱮᱱᱫᱟ?
ᱚ ᱞᱟᱹᱭ ᱫᱟᱞᱤᱧ ᱵᱟᱠᱷᱟᱱ ᱫᱚ ᱵᱮᱥᱤᱨ ᱵᱷᱟᱜᱽ ᱫᱚᱞᱤᱧ ᱧᱮᱞ ᱟᱠᱟᱜ ᱠᱚᱣᱟ ᱡᱮ ᱚᱠᱚᱭ ᱫᱚ ᱦᱟᱴ ᱠᱚᱠᱚ ᱤᱫᱤᱭᱟ ᱚᱠᱚᱭ ᱫᱚ ᱵᱟᱡᱟᱨ ᱠᱚᱨᱮ ᱠᱚ ᱟᱹᱠᱷᱨᱤᱧᱟ, ᱟᱫᱚ ᱜᱚᱝᱠᱮ ᱱᱚᱸᱰᱮ ᱫᱚ ᱯᱨᱚᱛᱛᱮᱠᱴᱤ ᱚᱲᱟᱜ ᱞᱮᱠᱟ ᱠᱚ ᱨᱚᱦᱚᱭ ᱛᱟᱦᱮᱱᱟ, ᱛᱟᱦᱚᱞᱮ ᱚᱱᱟ ᱦᱚᱛᱮᱡ ᱛᱮ ᱩᱱᱟᱹᱜ ᱡᱟᱹᱥᱛᱤ ᱫᱚ ᱵᱟᱝ ᱟᱠᱟᱱᱟ ᱡᱮ ᱦᱟᱴ ᱦᱚᱸ ᱤᱭᱟᱹ ᱦᱟᱴ ᱠᱚ ᱵᱟᱝ ᱠᱚ ᱤᱫᱤ ᱛᱟᱦᱮᱱ ᱜᱮᱭᱟ᱾
ᱚ᱾ ᱟᱞᱮ ᱫᱚ ᱯᱨᱚᱛᱮᱠᱴᱤ ᱚᱲᱟᱜ ᱫᱚ ᱚᱱᱠᱟ ᱫᱚ ᱵᱟᱞᱮ ᱨᱚᱦᱚᱭᱟ ᱛᱚ, ᱟᱫᱚ ᱟᱞᱮ ᱫᱚ ᱟᱞᱮ ᱛᱮᱜᱮ ᱞᱮ ᱤᱫᱤᱭᱟ ᱦᱟᱴ ᱥᱮ ᱵᱟᱡᱟᱨ᱾
ᱟᱪᱪᱷᱟ ᱟᱪᱪᱷᱟ᱾
ᱦᱩᱸ᱾
ᱩᱸᱦ ᱛᱟᱦᱞᱮ ᱜᱚᱝᱠᱮ ᱞᱟᱹᱭ ᱫᱟᱞᱤᱧ ᱚᱱᱛᱮ ᱟᱯᱮ ᱫᱚ ᱵᱩᱨᱩ ᱫᱤᱥᱚᱢ ᱥᱮ ᱵᱤᱨ ᱫᱤᱥᱚᱢ?
ᱟᱞᱮ ᱫᱚ ᱱᱚᱛᱮ ᱵᱤᱨ ᱫᱤᱥᱚᱢ ᱜᱮ ᱵᱩᱨᱩ ᱫᱤᱥᱚᱢ ᱫᱚ ᱵᱟ᱾
ᱟᱪᱪᱷᱟ ᱱᱚᱛᱮ ᱵᱩᱨᱩ ᱫᱤᱥᱚᱢ ᱠᱟᱱᱟᱞᱮ᱾
ᱦᱩᱸ᱾
ᱢᱟᱱᱮ ᱪᱤᱜ ᱠᱟ ᱪᱤᱜ ᱠᱟ ᱢᱟᱱᱮ ᱤᱭᱟᱹᱨᱮ ᱚᱱᱟ ᱪᱮᱫ ᱠᱚ ᱞᱟᱹᱭᱟ ᱡᱮᱢᱚᱱ ᱵᱮᱱ ᱞᱟᱹᱭ ᱠᱮᱫᱟ ᱵᱤᱼᱵᱤᱨ ᱫᱤᱥᱚᱢ ᱛᱟᱦᱞᱮ ᱚᱱᱛᱮ ᱫᱚ ᱪᱮᱫ ᱞᱮᱠᱟ ᱡᱟᱦᱟᱱᱟᱜ ᱠᱚ ᱯᱷᱚᱞ ᱠᱚ ᱪᱮᱫ ᱞᱮᱠᱟ ᱢᱮᱱᱟᱜ ᱠᱟᱜ ᱜᱮᱭᱟ?
ᱚᱝᱠᱟ ᱯᱷᱚᱞ ᱫᱚ ᱵᱟᱹᱱᱩᱜᱼᱟ ᱥᱟᱨᱡᱚᱢ ᱵᱤᱨ ᱢᱮᱱᱟᱜᱼᱟ ᱛᱟᱨᱯᱚᱨ ᱛᱮ ᱚᱱᱟ ᱤᱭᱟᱹ ᱵᱤᱨ ᱠᱚ ᱢᱮᱱᱟᱜᱼᱟ ᱢᱩᱨᱩᱫ ᱛᱟᱨᱯᱚᱛᱮ ᱵᱤᱨ ᱚᱱᱟ ᱠᱚᱜᱮ ᱢᱮᱱᱟᱜᱼᱟ, ᱚᱝᱠᱟ ᱯᱷᱚᱞ ᱫᱟᱨᱮ ᱫᱚ ᱦᱟᱸᱜ ᱵᱟᱹᱱᱩᱜᱼᱟ᱾
ᱟᱪᱪᱷᱟ᱾ ᱱᱚᱝᱠᱟ ᱩᱜ ᱞᱟᱹᱭ ᱫᱟᱵᱮᱱ ᱵᱤᱨ ᱩᱫ ᱠᱚᱫᱚ
ᱟᱸᱦ ᱦᱮᱸ ᱦᱮᱸ ᱳᱫ ᱫᱚ ᱢᱮᱱᱟᱜ ᱠᱟᱜ ᱜᱮ᱾
ᱠᱟᱴᱤᱜ
ᱟᱞᱮ ᱦᱟᱞᱟᱭᱟ ᱦᱟᱞᱟᱝ ᱟᱹᱜᱩᱭ ᱜᱮᱭᱟ ᱦᱮᱸ ᱡᱟᱹᱥ
ᱩᱜ ᱠᱚ ᱯᱩᱴ ᱚᱱᱟ ᱠᱚ ᱠᱟᱹᱴᱤᱡ ᱞᱟᱹᱭᱟᱹᱧ ᱵᱮᱱ ᱥᱮ᱾ ᱧᱩᱛᱩᱢ ᱠᱚ ᱠᱟᱹᱴᱤᱡ ᱞᱟᱹᱭᱟᱹᱧ ᱵᱤᱱ ᱥᱮ᱾
ᱟᱹᱞᱤᱧ ᱦᱚᱸ ᱟᱹᱞᱤᱧ ᱦᱚᱸ ᱜᱚᱝᱠᱮ ᱴᱷᱤᱠ ᱴᱷᱟᱠ ᱧᱩᱛᱩᱢ ᱫᱚ ᱵᱟᱟᱹᱞᱤᱧ ᱵᱟᱲᱟᱭᱟ ᱳᱫ ᱠᱚ ᱢᱮᱛᱟᱜ ᱳᱫ ᱨᱮᱱᱟᱜ ᱛᱩᱢ ᱯᱩᱴᱠᱟᱹ ᱟᱨ ᱢᱚᱛᱟᱢ ᱳᱫ, ᱢᱩᱪᱤ ᱪᱷᱟᱹᱨᱤ ᱳᱫ ᱩᱱᱟᱹᱜ ᱫᱚ ᱦᱟᱸᱜ ᱧᱩᱛᱩᱢ ᱫᱚ ᱵᱟᱹᱞᱤᱧ ᱜᱚᱝᱠᱮ ᱵᱟᱹᱞᱤᱧ ᱵᱟᱲᱟᱭᱟ᱾
ᱞᱟᱹᱭ ᱟᱠᱚ ᱞᱟᱹᱭ ᱞᱟᱹᱭ ᱫᱟᱹᱞᱤᱧ ᱡᱮ ᱞᱟᱹᱭ ᱟᱠᱚ ᱢᱚᱛᱟᱢ ᱩᱫ ᱫᱚ ᱡᱷᱟᱹᱞ ᱜᱮᱭᱟ ᱥᱮ ᱪᱮᱫ?
ᱦᱮᱸ ᱢᱚᱛᱟᱢ ᱫᱚ ᱝᱷᱟᱹᱞ ᱜᱮᱭᱟ, ᱚᱛ ᱨᱮ ᱟᱹᱰᱤ ᱞᱟᱛᱟᱨ ᱫᱷᱟᱹᱵᱤᱡ᱾ ᱤᱭᱟᱹ ᱛᱟᱦᱮᱱᱟ᱾
ᱟᱪᱪᱷᱟ ᱟᱪᱪᱷᱟ᱾
ᱦᱮᱸ᱾
ᱟᱞᱮ ᱫᱚ ᱜᱚᱢᱠᱮ ᱵᱩᱨᱩ ᱫᱤᱥᱚᱢ ᱦᱚᱲ ᱛᱚ, ᱛᱟᱦᱚᱞᱮ ᱩᱱᱟᱹᱜ ᱤᱭᱟᱹ ᱫᱚ ᱵᱟᱝ ᱩᱱᱟᱹᱜ ᱡᱟᱹᱥ ᱩᱱᱟᱹᱜ ᱪᱮᱫ ᱛᱮᱱᱟᱜ ᱫᱚ ᱚᱱᱟ ᱚᱱᱟ ᱟᱡᱳᱫᱽᱫᱷᱟ ᱠᱚ ᱥᱩᱥᱩᱱᱤᱭᱟ ᱠᱚ ᱚᱱᱟ ᱠᱚ ᱯᱟᱦᱟᱲ ᱵᱮᱱ ᱟᱸᱡᱚᱢ ᱠᱟᱜ ᱜᱮᱭᱟ ᱦᱳᱭ ᱛᱚ ᱛᱟᱦᱞᱮ ᱩᱱᱟᱹᱜ ᱞᱟᱹᱴᱩ ᱞᱟᱹᱴᱩ ᱵᱩᱨᱩ ᱫᱚ ᱩᱱᱟᱹᱜ ᱩᱱᱟᱹᱜ ᱞᱟᱹᱴᱩ ᱞᱟᱹᱴᱩ ᱵᱩᱨᱩ ᱫᱚ ᱵᱟᱝ ᱠᱟᱱᱟ, ᱠᱟᱹᱴᱤᱡ ᱜᱮᱭᱟ ᱛᱟ ᱵᱚᱞᱮ
ᱦᱚᱸ᱾
ᱜᱮᱭᱟ ᱫᱮᱡᱚᱜ ᱛᱮᱦᱚᱢ ᱞᱟᱸᱜᱟᱜᱼᱟ᱾
ᱩᱸ ᱦᱩᱸ᱾
ᱦᱳᱭ ᱠᱟᱱᱟ ᱩᱱᱟᱹᱜ ᱚᱱᱮ ᱡᱮᱢᱚᱱ ᱵᱮᱱ ᱞᱟᱹᱭ ᱠᱮᱫᱟ ᱥᱟᱨᱡᱚᱢ ᱟᱵᱮ ᱥᱮᱫ ᱟᱯᱮ ᱥᱮᱫ ᱫᱚ ᱦᱚᱭᱛᱚ ᱥᱟᱨᱡᱚᱢ ᱠᱚᱫᱚ ᱛᱟᱹᱱᱤ ᱠᱚ ᱢᱮᱱᱟᱜᱼᱟ ᱚᱱᱟ, ᱟᱞᱮ ᱥᱮᱫ ᱫᱚ ᱜᱚᱝᱠᱮ ᱚᱱᱟ ᱠᱚᱫᱚ ᱮᱠᱟᱞ ᱜᱮ ᱵᱟᱹᱱᱩᱜᱼᱟ ᱥᱟᱨᱡᱚᱢ ᱫᱟᱨᱮ ᱫᱚ ᱚᱱᱟ ᱡᱟᱦᱮᱨ ᱨᱮᱜᱮ ᱡᱟ ᱢᱮᱱᱟᱜ ᱟᱠᱟᱫ ᱛᱟᱞᱮᱭᱟ ᱟᱨ ᱵᱟᱠᱷᱟᱱ ᱫᱚ, ᱮᱠᱟᱞ ᱜᱮ ᱵᱟᱹᱱᱩᱜ ᱟᱠᱟᱫ ᱛᱟᱞᱮᱭᱟ ᱚᱱᱟ ᱾ ᱥᱟᱨᱡᱚᱢ ᱫᱟᱨᱮ ᱫᱚ ᱫᱟᱹᱛᱟᱹᱱᱤ ᱠᱚᱨᱮ ᱱᱟᱜ ᱫᱚ ᱚᱱᱟ ᱠᱚᱫᱚᱼᱼ ᱩᱱᱟᱹᱜ ᱠᱷᱩᱵᱽ ᱠᱚᱢ ᱜᱮᱭᱟ ᱡᱮ ᱜᱚᱜᱚ ᱛᱟᱠᱚ ᱪᱟᱞᱟᱜᱼᱟ ᱵᱤᱨ ᱠᱚ ᱦᱟᱱᱟ ᱟᱹᱰᱤ ᱥᱟᱺᱜᱤᱧ ᱥᱟᱺᱜᱤᱧ ᱠᱚ ᱪᱟᱞᱟᱜ ᱛᱟᱸᱦᱮᱱ ᱜᱮᱭᱟ ᱾
ᱚ ᱦᱮᱸ ᱾ ᱛᱟᱦᱚᱞᱮ ᱜᱚᱝᱠᱮ ᱤᱭᱟᱹ ᱞᱤᱧ ᱢᱮᱱᱮᱫ ᱛᱟᱸᱦᱮᱱᱟ, ᱛᱟᱦᱚᱞᱮ ᱡᱟᱦᱟᱱᱼᱼ
ᱟᱯᱮ ᱥᱮᱫ ᱫᱚ ᱮᱠᱫᱚᱢ, ᱦᱮᱸ ᱢᱟ ᱞᱟᱹᱭ ᱵᱮᱱ ᱾
ᱛᱟᱦᱞᱮ ᱜᱚᱝ, ᱛᱟᱦᱞᱮ ᱜᱚᱝᱠᱮ ᱡᱟᱦᱟᱸ ᱚᱲᱟᱜ ᱠᱚᱨᱮ ᱡᱟᱦᱟᱸ ᱵᱚᱸᱜᱟ ᱵᱩᱨᱩ ᱠᱚᱼᱼ ᱥᱟᱨᱡᱚᱢ ᱥᱟᱠᱟᱢ ᱫᱚ ᱞᱟᱜᱟᱜ ᱜᱮᱭᱟ ᱥᱮ ᱛᱟᱦᱚᱞᱮ ᱚᱱᱟ ᱫᱚ ᱛᱟᱦᱚᱞᱮ ᱚᱠᱟ ᱠᱷᱚᱡ ᱯᱮ ᱟᱹᱜᱩᱭ ᱛᱮ?
ᱜᱚᱝᱠᱮ ᱚᱱᱟ ᱫᱚ ᱚᱱᱟ ᱡᱟᱦᱮᱨ ᱨᱮ ᱵᱟᱨᱭᱟᱼᱼ ᱯᱮᱭᱟ ᱫᱟᱨᱮ ᱢᱮᱱᱟᱜ ᱟᱠᱟᱫ ᱟᱫᱚᱼᱼ ᱚᱱᱟ ᱫᱟᱨᱮ ᱠᱷᱚᱱᱟᱜ ᱫᱚ ᱵᱟᱝ ᱵᱟᱝ ᱜᱟᱱᱚᱜ ᱛᱟᱸᱦᱮᱱᱟ, ᱢᱟᱱᱮ ᱤᱭᱟᱹ ᱠᱚ ᱞᱟᱹᱜᱤᱫ ᱫᱚ ᱵᱟᱝ ᱜᱟᱱᱚᱜᱼᱟ ᱾ ᱪᱮᱫ ᱠᱚ ᱞᱟᱹᱭᱟ ᱡᱟᱸᱦᱟᱱᱟᱜᱼᱼ ᱡᱟᱸᱦᱟᱱᱟᱜ ᱟᱢᱟᱜ ᱱᱤᱡᱮᱨ ᱤᱭᱟᱹ ᱠᱚ ᱞᱟᱹᱜᱤᱫ ᱚᱱᱟ ᱠᱚᱜᱮ ᱵᱚᱸᱜᱟ ᱵᱩᱨᱩ ᱠᱚ ᱞᱟᱹᱜᱤᱫ ᱜᱮᱼᱼ ᱜᱟᱱᱚᱜ ᱛᱟᱸᱦᱮᱱᱟ ᱾ ᱮᱴᱟᱜ ᱠᱚᱨᱮ ᱞᱟᱹᱜᱤᱫ ᱫᱚ ᱦᱚᱭᱛᱳ ᱡᱟᱸᱦᱱᱟᱜ ᱯᱮᱴᱮᱡ ᱡᱚᱢᱟᱭ ᱡᱟᱸᱦᱱᱟᱜ ᱥᱟᱠᱟᱢᱼᱼ ᱚᱱᱠᱟ ᱫᱚ ᱵᱟᱝ ᱚᱱᱠᱟ ᱫᱚ ᱵᱟᱝᱟ ᱠᱟᱱᱟ, ᱦᱳᱭᱼᱼ
ᱚ ᱦᱩᱸ ᱾
ᱟᱞᱮ ᱫᱚ ᱡᱟᱦᱟᱸ ᱥᱮᱫ ᱜᱮ ᱡᱟ ᱡᱟᱦᱟᱱᱟᱜ ᱠᱚᱨᱮ ᱜᱮᱼᱼ ᱵᱩᱨᱩ ᱫᱚ ᱟᱹᱰᱤ ᱡᱟᱹᱥᱛᱤ ᱜᱮᱞᱮ ᱢᱟᱱᱟᱼᱼ ᱥᱮᱱ ᱜᱮ ᱪᱮᱫᱟᱜ ᱥᱮ ᱢᱤᱫᱴᱮᱱ ᱜᱮ ᱛᱟᱞᱮᱭᱟ ᱵᱩᱨᱩ ᱟᱨ, ᱡᱟᱦᱟᱱᱟᱜ ᱠᱤᱪᱷᱩ ᱠᱚᱨᱮ ᱜᱮ ᱡᱟᱦᱟᱸ ᱠᱚᱨᱮ ᱜᱮ ᱡᱟᱸᱦᱟᱱᱟᱜᱼᱼ ᱦᱩᱭᱩᱜ ᱛᱟᱞᱮᱭᱟ ᱥᱚᱵᱽᱪᱮ ᱯᱩᱭᱞᱳ ᱫᱚ ᱟᱞᱮ ᱫᱚ ᱵᱩᱨᱩ ᱜᱮ ᱡᱚᱛᱚ ᱱᱟᱜ ᱞᱟᱦᱟ ᱟᱞᱮ ᱵᱩᱨᱩ ᱜᱮᱞᱮ ᱢᱟᱱᱟᱣ ᱛᱟᱸᱦᱮᱱᱟ ᱛᱟᱦᱼᱼ ᱮᱴᱟᱜ ᱠᱤᱪᱷᱩ ᱫᱚ ᱡᱟ ᱦᱩᱭᱩᱜᱼᱟ ᱦᱩᱭᱩᱜᱼᱟ᱾
ᱦᱩᱸ ᱦᱩᱸ ᱚᱱᱟ ᱛᱟᱭᱚᱢ ᱛᱮᱫᱚ ᱟᱫᱚᱼᱼ ᱯᱨᱚᱛᱷᱚᱢ ᱵᱩᱨᱩ ᱛᱟᱨ ᱯᱚᱨᱛᱮ ᱚᱱᱟ ᱛᱟᱭᱚᱢ ᱨᱮᱱᱟᱜ ᱢᱟ ᱢᱮᱱᱟᱜ ᱜᱮ ᱾
ᱦᱳᱭ ᱾
ᱜᱚᱝᱠᱮ ᱛᱟᱦᱞᱮ ᱚᱱᱟ ᱵᱩᱨᱩ ᱠᱚᱨᱮᱫ ᱫᱚ ᱪᱮᱫ, ᱪᱮᱫ ᱠᱚ ᱦᱩᱭᱩᱜ ᱛᱮ ᱛᱟᱦᱞᱮ? ᱵᱮᱱ ᱞᱟᱹᱭ ᱞᱮᱠᱷᱟᱡ, ᱢᱮᱱ ᱫᱟᱞᱤᱧ ᱚᱱᱟ ᱵᱩᱨᱩ ᱨᱮ ᱪᱮᱫ ᱠᱚ ᱦᱩᱭᱩᱜ ᱛᱟᱸᱦᱮᱫ ᱠᱟᱹᱴᱤᱡ ᱵᱮᱱ ᱞᱟᱹᱭ ᱞᱮᱠᱷᱟᱡ ᱛᱟᱦᱚᱞᱮᱼᱼ ᱛᱤᱱ ᱫᱤᱱ ᱨᱮ ᱟᱨ ᱛᱤᱥᱚᱜ?
ᱜᱚᱝᱠᱮ ᱞᱟᱹᱭ ᱞᱮᱠᱟ ᱫᱚ ᱚᱱᱠᱟ ᱫᱚ ᱵᱟᱹᱱᱩᱜ ᱠᱟᱫ ᱛᱟᱞᱤᱧᱟ, ᱛᱟᱦᱚᱞᱮ ᱱᱚᱣᱟ ᱴᱩᱠᱩᱱ ᱜᱮᱞᱤᱧ ᱞᱟᱹᱭ ᱫᱟᱲᱮᱭᱟᱜᱼᱟ ᱡᱮᱼᱼ ᱟᱞᱮ ᱵᱩᱨᱩ ᱨᱮᱫᱚ ᱱᱚᱝᱠᱟ ᱢᱮᱞᱟ ᱛᱮᱞᱟ ᱫᱚ ᱵᱟᱝ ᱵᱟᱝᱟ ᱦᱩᱭᱩᱜ ᱛᱟᱸᱦᱮᱱᱟ ᱦᱚᱭ ᱥᱮ ᱾
ᱦᱩᱸ ᱦᱩᱸ ᱾
ᱡᱟᱸᱦᱱᱟᱜ ᱟᱸ ᱟᱛᱳ, ᱮᱴᱟᱜ ᱮᱴᱟᱜ ᱵᱩᱨᱩ ᱠᱚᱫᱚ ᱞᱮᱵᱮᱱ ᱧᱮᱞᱮᱫ ᱜᱮᱭᱟ ᱡᱮ ᱢᱮᱞᱟᱭ ᱛᱮ ᱱᱟᱦᱟᱜᱼᱼ ᱡᱮᱢᱚᱱ ᱞᱟᱹᱭᱟ ᱯᱟᱛᱟ ᱠᱚ ᱛᱟᱦᱮᱸᱱᱟ, ᱟᱫᱚ ᱟᱞᱮ ᱵᱩᱨᱩ ᱫᱚ ᱚᱱᱟ ᱠᱚᱫᱚ ᱵᱟ ᱚᱱᱟ ᱠᱚᱫᱚ ᱵᱟᱝᱟ ᱦᱩᱭᱩᱜ ᱛᱟᱦᱮᱸᱱᱟ ᱛᱟᱦᱚᱞᱮᱼᱼ ᱱᱚᱣᱟ ᱠᱚ ᱡᱮᱢᱚᱱ ᱟᱵᱚᱣᱟᱜ ᱫᱟᱸᱥᱟᱭ ᱨᱮ ᱵᱟᱝᱼᱼ ᱥᱚᱨᱦᱟᱭ ᱨᱮ ᱦᱳᱭ ᱵᱟᱝ ᱵᱟᱦᱟ ᱨᱮ ᱟᱨᱚ ᱱᱚᱝᱠᱟ ᱩᱢᱼᱼ ᱵᱟᱲᱜᱤ ᱤᱭᱟᱹ ᱠᱚᱨᱮ ᱡᱟᱸᱦᱟᱱᱟᱜ ᱚᱱᱠᱟᱼᱼ ᱢᱟᱱᱮ ᱤᱭᱟᱹ ᱠᱚᱨᱮᱱᱟᱜ ᱜᱮ ᱱᱚᱣᱟ ᱟᱵᱩ ᱥᱳᱞᱳ ᱟᱱᱟ ᱠᱚᱨᱮᱱᱟᱜ ᱜᱮ ᱡᱟᱦᱟᱸᱼᱼ ᱤᱭᱟᱹ ᱠᱟᱱ ᱛᱟᱵᱚᱱᱟ, ᱪᱮᱫ ᱠᱚ ᱢᱮᱱᱟ ᱟᱵᱚᱣᱟᱜ ᱟᱭᱤᱱ ᱠᱟᱱ ᱛᱟᱵᱚᱱᱟ ᱦᱳᱭ ᱥᱮ ᱪᱮᱫ?
ᱦᱩᱸᱻ
ᱠᱤᱪᱷᱩ ᱜᱮᱼᱼ ᱯᱩᱭᱞᱩ ᱥᱚᱵᱽᱪᱮ ᱵᱩᱨᱩ, ᱵᱩᱨᱩ ᱵᱩᱨᱩ ᱠᱚ ᱪᱟᱞᱟᱣᱮᱱ ᱜᱮᱭᱟ ᱢᱟᱡᱷᱤ ᱵᱟᱵᱟ ᱛᱟᱠᱚ ᱡᱚᱛᱚ ᱦᱚᱲ ᱞᱮᱠᱟ ᱜᱮᱼᱼ ᱚᱸᱰᱮ ᱠᱚ ᱵᱚᱸᱜᱟ ᱟᱹᱜᱩ ᱠᱮᱫ ᱜᱮ ᱛᱟᱨᱯᱚᱨᱮ ᱱᱚᱛᱮ ᱚᱲᱟᱜ ᱥᱮᱱᱟᱜ ᱫᱚ ᱛᱟᱨᱯᱚᱨᱮ ᱚᱲᱟᱜ ᱥᱮᱱᱟᱜ ᱫᱚ ᱡᱚᱼᱼ ᱡᱚᱛᱚ ᱠᱤᱪᱷᱩ ᱠᱚᱨᱟᱣ ᱦᱩᱭᱩᱜᱼᱟ ᱾ ᱟᱞᱮᱫᱚ ᱡᱮᱢᱚᱱ ᱮᱴᱟᱜ ᱠᱚᱥᱮᱫ ᱫᱚᱞᱤᱧ ᱟᱸᱡᱚᱢ ᱠᱟᱫᱟ ᱡᱮᱼᱼ ᱡᱟᱦᱟᱸ ᱠᱚᱨᱮ ᱠᱚ ᱠᱟᱨᱟᱢᱟ ᱦᱳᱭ, ᱚᱸᱰᱮ ᱫᱚ ᱧᱮᱞ ᱵᱮᱱᱼᱼ
ᱢᱟᱺᱡᱷᱤ ᱛᱷᱟᱱ ᱠᱚᱠᱚ ᱮᱭᱟᱭᱟ ᱤᱭᱟᱹᱭᱟᱠᱚ, ᱟᱞᱮ ᱱᱚᱸᱰᱮ ᱫᱚ ᱥᱚᱵᱽ ᱪᱮᱭᱮ ᱯᱩᱭᱞᱩ ᱫᱚ ᱵᱩᱨᱩ ᱠᱚ ᱪᱟᱞᱟᱜᱼᱟ ᱾ ᱦᱳᱭ ᱥᱮ ᱵᱩᱞ ᱠᱚᱨᱮ ᱠᱚᱼᱼ ᱵᱚᱸᱜᱟ, ᱵᱚᱸᱜᱟ ᱴᱚ ᱠᱟᱫ ᱟᱠᱚ, ᱛᱟᱨᱯᱚᱨᱮ ᱱᱚ ᱠᱟᱨᱟᱢ ᱨᱮᱱᱟᱜᱟᱦᱟ᱾ ᱢᱟᱺᱡᱷᱤᱷ ᱫᱷᱟᱱ ᱦᱚᱭᱛᱚ ᱠᱟᱨᱟᱢ ᱠᱚᱠᱚ ᱵᱤᱫᱟ ᱾ ᱥᱳᱞᱳ ᱟᱱᱟ ᱠᱟᱨᱟᱢ ᱦᱮᱡ ᱱᱟ, ᱛᱟᱨᱯᱚᱨᱮ ᱦᱟᱭ ᱤᱱᱟ ᱠᱚᱼᱫᱚ ᱦᱩᱭᱩᱜ ᱛᱟᱞᱮ ᱛᱟᱦᱮᱱ ᱜᱮᱭᱟ᱾ ᱡᱚᱛᱚ ᱡᱚᱠᱷᱚᱱ ᱯᱩᱭᱞᱩ ᱫᱚ ᱟᱞᱮ ᱫᱚ ᱥᱚᱵᱽᱪᱮ ᱢᱟᱱᱮ ᱵᱩᱨᱩ ᱜᱮᱞᱮ ᱢᱟᱱᱟᱣ ᱛᱟᱦᱮᱱᱟ᱾
ᱚ ᱦᱮᱸ ᱟᱫᱚ ᱜᱚᱝᱠᱮ ᱛᱟᱦᱮ ᱟᱞᱮ ᱥᱮᱫ ᱫᱚ ᱚᱱᱠᱟ ᱵᱩᱨᱩ ᱵᱟᱹᱱᱩᱜ-ᱟ ᱛᱚ᱾ ᱛᱟᱦᱚᱞᱮ ᱫᱚ ᱚᱱᱟ ᱠᱚ ᱩᱱᱟᱹᱜ ᱱᱤᱭᱚᱢ ᱵᱟᱞᱮ ᱵᱟᱲᱟᱭ-ᱟ ᱵᱩᱨᱩ ᱠᱚᱨᱮᱱᱟᱜ ᱫᱚ᱾
ᱟᱪᱪᱷᱟ - ᱟᱪᱪᱷᱟ ᱟᱫᱚ, ᱟᱯᱮ ᱫᱚ ᱵᱤᱨᱼᱼ ᱦᱳᱭ ᱜᱚᱝᱠᱮ ᱟᱸᱡᱚᱢ ᱜᱮᱞᱤᱧ ᱟᱸᱡᱚᱢ ᱦᱚᱸ, ᱪᱟᱞᱟᱣ ᱦᱚᱸ ᱵᱚᱦᱩ ᱵᱟᱨ ᱜᱮᱞᱤᱧ ᱪᱟᱞᱟᱣ ᱵᱟᱲᱟᱣ ᱠᱟᱱᱟ᱾
ᱚᱸ ᱜᱚᱝᱠᱮ ᱛᱟᱦᱞᱮ, ᱦᱩᱸ ᱵᱷᱟᱞᱮ ᱜᱮ ᱢᱮᱞᱟ ᱠᱚ ᱦᱳᱭᱳᱜ ᱜᱮᱭᱟ᱾
ᱦᱳᱭ ᱚᱸᱰᱮ ᱦᱚᱸ ᱟᱹᱰᱤ ᱡᱟᱹᱥᱛᱤ ᱟᱹᱰᱤ ᱢᱚᱡᱽ ᱢᱮᱞᱟ ᱦᱳᱭᱳᱜ ᱛᱟᱦᱮᱱᱟ ᱾ᱪᱮᱫᱟᱜ ᱥᱮ ᱵᱟᱨᱼᱼ ᱯᱮ ᱪᱷᱚᱴ ᱞᱤᱧ ᱪᱟᱞᱟᱣ ᱵᱟᱲᱟ ᱠᱟᱱᱟ᱾ ᱧᱮᱞ ᱠᱟᱫ ᱠᱚᱣᱟᱞᱤᱧ ᱟᱹᱰᱤ ᱥᱟᱺᱜᱤᱧ - ᱥᱟᱺᱜᱤᱧ ᱠᱷᱚᱱᱟᱜᱼᱼ
ᱦᱮᱸ ᱟᱹᱰᱤ, ᱦᱮᱸ ᱟᱹᱰᱤ ᱥᱟᱺᱜᱤᱧ ᱨᱮᱱ ᱦᱚᱲ ᱠᱚ ᱦᱤᱡᱩᱜᱼᱟ᱾
ᱟᱹᱰᱤ, ᱟᱹᱰᱤ ᱡᱟᱹᱥᱛᱤ - ᱡᱟᱹᱥᱛᱤ ᱟᱹᱰᱤ ᱚᱸᱰᱮ ᱫᱚ ᱟᱹᱰᱤ ᱱᱟᱯᱟᱭ - ᱱᱟᱯᱟᱭ ᱯᱟᱛᱟ ᱦᱩᱭᱩᱜ ᱛᱟᱦᱮᱱᱟ ᱾ ᱵᱚᱞᱮ ᱟᱵᱚᱼᱼ ᱟᱵᱚ ᱤᱭᱟᱹ ᱨᱮᱱᱟᱜ ᱫᱚ ᱥᱚᱵ ᱪᱮ ᱵᱷᱟᱞᱮ ᱦᱩᱭᱩᱜ ᱛᱟᱦᱮᱱᱟ᱾ ᱚᱸᱰᱮᱜᱮ ᱠᱩᱥᱤᱭᱟᱜ ᱛᱟᱦᱮᱱᱤᱧ, ᱚᱸᱰᱮᱱᱟᱜ ᱢᱮᱞᱟ ᱫᱚ ᱡᱚᱛᱚ ᱠᱷᱚᱱ ᱪᱮᱫᱟᱜ ᱥᱮ, ᱟᱨ ᱮᱭ ᱠᱟᱨᱚᱱ ᱛᱮ ᱵᱮᱥᱤᱧ ᱠᱩᱥᱤᱭᱟᱜ ᱛᱟᱦᱮᱱᱟ᱾ ᱚᱸᱰᱮᱱᱟᱜ ᱢᱮᱞᱟ ᱫᱚ ᱡᱚᱛᱚ ᱠᱷᱚᱱ ᱵᱮᱥᱤ ᱫᱚ ᱟᱵᱚ ᱥᱟᱱᱛᱟᱲ ᱥᱚᱢᱟᱡᱽ ᱟᱵᱚ ᱥᱟᱱᱛᱟᱲ ᱜᱮᱠᱚ ᱦᱮᱱᱟᱜ ᱛᱟᱦᱮᱱᱟ ᱾ ᱵᱮᱥᱤᱨ ᱵᱷᱟᱜᱽ ᱫᱚ, ᱚᱸᱰᱮ ᱫᱚ
ᱦᱩᱸ ᱦᱩᱸ ᱜᱳᱚᱴᱟ ᱨᱮᱱ ᱠᱚ ᱦᱤᱡᱩᱜᱼᱟ᱾ ᱫᱩᱱᱭᱟ. ᱨᱮᱱ
ᱦᱮᱸ ᱟᱹᱰᱤ ᱥᱟᱺᱜᱤᱧ - ᱥᱟᱺᱜᱤᱧ ᱠᱚᱨᱮ ᱠᱚ ᱦᱤᱡᱩᱜ ᱛᱟᱵᱚ ᱛᱟᱦᱮᱱᱟ ᱾ ᱧᱮᱞ ᱟᱠᱟᱫ ᱛᱟᱦᱮᱱ ᱜᱤᱧ᱾ ᱪᱟᱞᱟᱣ ᱵᱟᱲᱟ ᱠᱟᱱ ᱜᱤᱭᱟᱹᱧ ᱾ᱪᱮᱫᱟᱜ ᱤᱧ ᱞᱟᱹᱭᱟ ᱵᱟᱝᱟ ᱫᱚ᱾
ᱛᱟᱦᱞᱮ ᱚᱸᱰᱮ ᱯᱩᱡᱟᱹ ᱠᱚ ᱩᱱᱠᱩ ᱠᱚ ᱟᱹᱜᱩᱭᱟ᱾ ᱚᱸᱰᱮ ᱯᱩᱡᱟᱹ ᱵᱟᱲᱟᱭᱟᱠᱚ᱾ ᱚᱱᱟ ᱫᱚ, ᱪᱮᱫ ᱫᱤᱥᱚᱢ ᱥᱚᱨᱦᱟᱭ ᱠᱚ ᱢᱮᱛᱟᱜᱼᱟ ᱾ ᱥᱮ ᱪᱮᱫ ᱜᱳᱝᱠᱮ
ᱦᱳᱭ, ᱦᱳᱭ ᱫᱤᱥᱚᱢ ᱥᱚᱨᱦᱟᱭ᱾ ᱚᱱᱟ ᱫᱚ ᱫᱤᱥᱚᱢ ᱥᱚᱨᱦᱟᱭ
ᱦᱮᱸ ᱟᱹᱞᱤᱧ ᱦᱚᱸ ᱟᱭᱢᱟ ᱵᱟᱨ ᱞᱤᱧ ᱪᱟᱞᱟᱣ ᱵᱟᱲᱟ ᱠᱟᱱᱟ᱾
ᱟᱪᱪᱷᱟ, ᱚᱱᱟ ᱫᱤᱥᱚᱢ ᱥᱚᱨᱦᱟᱭ ᱦᱩᱭᱩᱜ ᱠᱟᱱᱟ᱾ ᱚᱱᱟ ᱥᱤᱣᱞᱤ ᱪᱮᱫ ᱠᱚ ᱢᱮᱛᱟᱜ ᱠᱟᱱᱟ᱾ ᱥᱤᱣᱞᱤ ᱵᱚᱱᱟ ᱥᱮ ᱪᱮᱫ ᱚᱱᱟ, ᱚᱱᱟ ᱚᱸᱰᱮ ᱢᱤᱫᱴᱮᱱ ᱢᱮ, ᱚᱸᱰᱮ ᱢᱮᱞᱟ ᱦᱩᱭᱩᱜ ᱛᱟᱦᱮᱱ ᱜᱮᱭᱟ᱾
ᱦᱩᱸ ᱚᱸᱰᱮᱱᱤᱡ ᱥᱤᱞᱤᱢᱚᱱᱟ ᱨᱮᱱ ᱜᱮ ᱢᱤᱫᱴᱮᱱ ᱫᱟᱫᱟ ᱦᱚᱲ ᱜᱮ ᱪᱮ, ᱟᱞᱮ ᱟᱹᱛᱩ ᱨᱮ ᱢᱮᱱᱟᱭ ᱠᱮᱫᱮᱭᱟ ᱚᱸᱰᱮ, ᱥᱟᱵ ᱥᱮᱱᱴᱟᱨ ᱢᱮᱱᱟᱜ ᱛᱚ, ᱞᱟᱭᱤᱱ ᱠᱚ ᱤᱭᱟᱹ ᱵᱟᱲᱟᱭᱟ ᱾ᱟᱫᱚ ᱚᱸᱰᱮ ᱠᱟᱹᱢᱤᱭᱟᱭ᱾ ᱥᱤᱞᱤᱤ ᱢᱩᱱᱟ ᱨᱮᱱ ᱠᱟᱱᱟᱹᱭ ᱾ᱦᱮᱸ-ᱼ
ᱛᱚᱞᱮ ᱜᱚᱝᱠᱮ, ᱟᱯᱮ ᱥᱮᱫ ᱫᱚ ᱪᱮᱫᱞᱮᱠᱟ ᱱᱚᱝᱠᱟ ᱯᱟᱛᱟ ᱪᱷᱟᱛᱟ ᱠᱚ ᱵᱟᱝ ᱦᱩᱭᱩᱜ ᱛᱟᱦᱮᱱ ᱜᱮᱭᱟ᱾
ᱯᱟᱛᱟ-ᱪᱷᱟᱛᱟ ᱠᱚ ᱦᱩᱭᱩᱜ ᱜᱮᱭ-ᱟ᱾ ᱜᱳᱝᱠᱮ
ᱪᱮᱫᱠᱟᱱᱟ
ᱦᱮᱸ
ᱮᱢ ᱠᱚ, ᱥᱮ ᱮᱢᱱᱤ ᱱᱚᱝᱠᱟ ᱟᱵᱚ ᱤᱭᱟᱹ ᱠᱚᱨᱮ ᱞᱮᱠᱟᱜᱮ ᱱᱚᱝᱠᱟ᱾